ᱦᱮᱞᱳ
ᱨᱚᱲ ᱟᱸᱡᱚᱢᱚᱜ ᱠᱟᱱᱟ?
ᱦᱮᱸ ᱨᱚᱲᱤᱧ ᱟᱸᱡᱚᱢ ᱧᱟᱢᱫᱟ᱾ ᱟᱢ ᱟᱸᱡᱚᱢ ᱧᱟᱢ ᱫᱟ?
ᱦᱮᱸ ᱟᱸᱡᱚᱢ ᱮᱱᱟᱹᱧ ᱾
ᱱᱟᱯᱟᱭ ᱜᱮᱭᱟᱢ ᱛᱚ?
ᱦᱮᱸ ᱱᱟᱯᱟᱭ ᱵᱟᱲᱟ ᱜᱮ, ᱟᱢ ᱜᱮ ᱪᱮᱜᱠᱟ ᱢᱮᱱᱟᱜ ᱢᱮᱭᱟ?
ᱤᱧ ᱦᱚᱸ ᱱᱟᱯᱟᱭ ᱜᱮ᱾
ᱟ ᱚᱲᱟᱜ ᱦᱚᱲ?
ᱚᱲᱟᱜ ᱦᱚᱲ ᱦᱚᱸ ᱱᱟᱯᱟᱭ ᱜᱮ ᱦᱮᱱᱟᱜ ᱠᱚᱣᱟ ᱱᱤᱛᱚᱜ ᱫᱚ᱾
ᱚᱸ
ᱟᱯᱮ ᱥᱮᱫ ᱫᱚ ᱛᱟᱞᱦᱮ ᱫᱟᱜ ᱫᱟᱭ ᱥᱮ ᱵᱟᱝ?
ᱦᱮᱸ ᱫᱟᱜ ᱮᱫ ᱜᱮᱭᱟ ᱦᱚᱞᱟ ᱢᱟᱫᱷᱮᱨ ᱠᱷᱚᱱᱟᱜ ᱫᱟᱜ ᱡᱟᱹᱲᱤᱭ ᱜᱮ ᱫᱚᱢᱮ ᱦᱚᱞᱟ ᱢᱟ ᱥᱟᱨᱟᱫᱤᱱ ᱫᱟᱜ ᱮ ᱡᱟᱹᱲᱤ ᱠᱮᱫᱟ ᱟᱨ ᱛᱮᱦᱮᱧ ᱦᱚᱸ ᱨᱤᱢᱤᱞ ᱨᱤᱢᱤᱞ ᱧᱮᱞᱚᱜ ᱠᱟᱱᱟ᱾
ᱱᱚᱛᱮ ᱦᱚᱸ ᱫᱟᱜ ᱫᱟᱭ
ᱚᱻ ᱫᱟᱜ ᱮ ᱡᱟᱹᱲᱤᱭᱮᱫᱟ ᱛᱮᱦᱮᱧ?
ᱦᱮᱸ ᱫᱟᱜ ᱫᱟᱭ
ᱟᱞᱮ ᱱᱚᱛᱮ ᱢᱟ ᱛᱮᱦᱮᱧ ᱫᱚ ᱫᱟᱜ ᱫᱚ ᱟᱞᱮ ᱱᱚᱛᱮ ᱢᱟ ᱛᱮᱦᱮᱧ ᱫᱚ ᱫᱟᱜ ᱫᱚ ᱟᱞᱮ ᱱᱚᱛᱮ ᱢᱟ ᱛᱮᱦᱮᱧ ᱫᱚ ᱫᱟᱜ ᱫᱚ ᱵᱟᱭ ᱡᱟᱹᱲᱤᱭᱮᱫᱟ ᱠᱤᱱᱛᱩ ᱨᱤᱢᱤᱞ ᱢᱟ ᱦᱟᱱᱮ ᱥᱮᱛᱟᱜ ᱠᱷᱚᱱᱟᱜ ᱜᱮ ᱫᱚᱢᱮ ᱨᱟᱠᱟᱵ ᱠᱟᱜ ᱟᱭ᱾
ᱦᱩᱸ ᱱᱚᱛᱮ ᱫᱚ ᱫᱟᱜ ᱫᱟᱭ ᱦᱚᱸᱚᱭ ᱢᱤᱫ ᱜᱷᱟᱹᱲᱤ ᱞᱟᱦᱟ ᱠᱷᱚᱱ ᱫᱟᱜ ᱮᱦᱚᱵ ᱠᱟᱱᱟ᱾
ᱚᱲᱟᱜ ᱨᱮᱜᱮ ᱛᱟᱦᱞᱮ ᱛᱮᱦᱮᱧ ᱫᱚ?
ᱦᱮᱸ ᱚᱲᱟᱜ ᱨᱮᱜᱮ ᱟᱫᱚ ᱫᱟᱜ ᱮ ᱡᱟᱹᱲᱤᱭᱮᱫᱟ ᱨᱤᱢᱤᱞ ᱠᱚᱦᱚᱸ ᱨᱟᱠᱟᱵ ᱠᱟᱫᱟ ᱟᱫᱚ ᱠᱟᱹᱢᱤ ᱠᱚᱫᱚ ᱛᱟᱦᱮᱜ ᱠᱟᱱ ᱜᱮᱭᱟ ᱟᱫᱚ ᱠᱟᱹᱢᱤ ᱠᱚᱢᱟ ᱵᱟᱝ ᱜᱟᱱᱚᱜ ᱠᱟᱱᱟ ᱥᱮ ᱚᱱᱠᱟ ᱞᱮᱠᱟ ᱫᱚ᱾
ᱦᱮᱸ,
ᱫᱤᱭᱮ ᱟᱢ ᱫᱚ ᱪᱮᱫ ᱮᱢ ᱠᱟᱹᱢᱤ ᱵᱟᱲᱟᱭᱮᱫᱟ ᱛᱟᱦᱚᱞᱮ
ᱤᱧ ᱫᱚ ᱚᱲᱟᱜ ᱨᱮᱜᱮ ᱢᱤᱱᱟᱹᱧᱟ᱾
ᱱᱟᱥᱛᱟ ᱵᱟᱲᱟ ᱠᱚᱫᱚ ᱦᱩᱭ ᱱᱟᱥᱮ ᱵᱟᱝ?
ᱦᱮᱸ ᱦᱩᱭ ᱠᱟᱱᱟ ᱚᱱᱟ ᱫᱚ᱾
ᱚ
ᱟᱢ ᱱᱟᱥᱛᱟ ᱠᱟᱱᱟᱢ ᱛᱚ
ᱦᱮᱸ ᱱᱟᱥᱛᱟ ᱵᱟᱲᱟ ᱠᱚ ᱦᱳᱭ ᱮᱱ᱾
ᱛᱟᱦᱚᱞᱮ ᱜᱟᱹᱪᱷᱤ ᱠᱚᱫᱚ ᱟᱯᱷᱚᱨ ᱠᱮᱫᱟ ᱠᱚ ᱥᱮ ᱵᱟᱝ ᱟᱯᱮ ᱥᱮᱫ ᱫᱚ?
ᱦᱮᱸ ᱜᱤᱲᱤ ᱦᱩᱭ ᱟᱠᱟᱱᱟ ᱦᱩᱲᱩ ᱞᱮ ᱜᱤᱲᱤ ᱟᱠᱟᱫ ᱜᱮᱭᱟ ᱟᱹᱰᱤ ᱫᱤᱱ ᱨᱮᱜᱮ ᱟᱞᱮ ᱫᱚ ᱦᱟᱱᱮ ᱨᱩᱱᱦᱤ ᱥᱚᱢᱚᱭ᱾
ᱚ
ᱦᱟᱨᱟ ᱠᱟᱱ ᱜᱮᱭᱟ ᱱᱟᱥᱮ ᱱᱟᱥᱮ ᱫᱚ ᱟᱨ ᱱᱚᱝᱠᱟ ᱡᱩᱫᱤ ᱫᱟᱜ ᱮ ᱡᱟᱹᱲᱤ ᱤᱫᱤᱭᱟ ᱛᱟᱦᱚᱞᱮ ᱞᱚᱜᱚᱱ ᱫᱷᱟᱨᱟ ᱦᱟᱨᱟᱜ-ᱟ᱾
ᱦᱮᱸ᱾
ᱟᱯᱮ ᱚᱱᱛᱮ ᱫᱚ?
ᱟᱞᱮ ᱥᱮᱫ ᱦᱚᱸ ᱚᱱᱠᱟ ᱜᱮ ᱠᱟᱹᱴᱤᱡ ᱠᱟᱹᱴᱤᱡ ᱜᱮᱭᱟ᱾
ᱦᱮᱸ ᱱᱚᱝᱠᱟ ᱡᱩᱫᱤ ᱫᱟᱜ ᱮ ᱡᱟᱹᱲᱤ ᱤᱫᱤᱭᱟ ᱛᱟᱦᱚᱞᱮ ᱞᱚᱜᱚᱱ ᱜᱮ ᱦᱟᱨᱟᱜ-ᱟ᱾
ᱦᱮᱸ
ᱜᱟᱯᱟ ᱛᱚ ᱟᱢᱟᱵᱳᱛᱤ ᱦᱚᱸ ᱥᱮᱴᱮᱨ ᱮᱱᱟ ᱪᱮᱠᱟᱯᱮ ᱢᱮ ᱢᱟᱱᱟᱣ ᱜᱮᱭᱟ ᱛᱟᱦᱚᱞᱮ ᱾
ᱟᱢᱵᱟᱵᱚᱛᱤ ᱢᱟᱱᱟᱣ ᱜᱮᱭᱟᱞᱮ ᱢᱚᱡᱽ ᱜᱮ ᱾
ᱚᱱᱟ ᱟᱢᱟᱵᱟᱵᱩᱛᱤ ᱧᱩᱛᱩᱢ ᱛᱮ ᱦᱚᱨᱚ ᱛᱟᱠᱚ ᱵᱟᱝ ᱦᱩᱭᱩᱜ ᱜᱮᱭᱟ ᱚᱱᱛᱮ ᱾
ᱵᱟᱝ ᱦᱩᱭᱩᱜᱼᱟ ᱟᱞᱮ ᱥᱮᱫ ᱫᱚ ᱾
ᱚ ᱸ᱾
ᱠᱷᱟᱞᱤ ᱟᱢᱵᱟᱵᱚᱛᱤ ᱜᱮ ᱢᱟᱱᱟᱣ ᱦᱩᱭᱩᱜ-ᱟ ᱤᱧᱱᱟᱜ ᱜᱮ ᱾
ᱚ ᱮᱢᱱᱤ ᱩᱞ ᱵᱤᱞᱤ ᱠᱟᱱᱴᱷᱟᱲ ᱵᱤᱞᱤ ᱡᱚᱢ ᱜᱮᱭᱟ ᱥᱮ ᱯᱤᱴᱷᱟᱹ ᱠᱚᱯᱮ ᱠᱚᱨᱟᱣ ᱜᱮᱭᱟ ᱾
ᱯᱤᱴᱷᱟᱹ ᱦᱚᱸ ᱩᱞ ᱵᱤᱞᱤ ᱠᱷᱟᱱᱛᱷᱟᱲ ᱵᱤᱞᱤ ᱯᱤᱴᱷᱟᱹ ᱾ ᱤᱱᱟᱹᱜᱮ ᱚᱲᱟᱜ ᱨᱮ ᱤᱥᱤᱱ ᱵᱟᱥᱟᱝ ᱾
ᱡᱤᱞ ᱠᱚᱫᱚ ᱵᱟᱯᱮ ᱯᱤᱴᱷᱟᱹᱭ ᱜᱮᱭᱟ ᱾
ᱡᱤᱞᱠᱩ ᱡᱤᱞᱠᱩ ᱯᱤᱴᱷᱟᱹ ᱦᱩᱭᱩᱜ ᱜᱮᱭᱟ ᱟᱫᱚ ᱩᱱᱟᱹᱜ ᱫᱚ ᱵᱟᱝ ᱡᱤᱞ ᱨᱮᱱᱟᱜ ᱫᱚ ᱾
ᱚ ᱦᱮᱸ ᱛᱚ ᱾
ᱟᱢ ᱥᱮᱫ ᱫᱚ ᱡᱤᱞ ᱯᱤᱴᱷᱟᱹ ᱜᱮ ᱦᱩᱭᱩᱜᱼᱟ ᱾
ᱦᱮᱸ ᱟᱞᱮ ᱱᱚᱛᱮ ᱫᱚ ᱟᱢᱵᱟᱵᱚᱛᱤ ᱢᱟᱱᱮ ᱩᱞ ᱵᱤᱞᱤ ᱢᱟᱱᱮ ᱫᱟᱨᱮ ᱡᱚ ᱵᱤᱞᱤ ᱢᱟ ᱢᱮᱱᱟᱜ ᱜᱮᱭᱟ ᱾ ᱚᱱᱟ ᱥᱟᱶᱛᱮ ᱯᱤᱴᱷᱟᱹ ᱠᱚᱦᱚᱸ ᱠᱚᱨᱟᱣ ᱦᱩᱭᱩᱜ ᱾ ᱜᱮᱭᱟ ᱟᱨ ᱚᱱᱟ ᱧᱩᱛᱩᱢ ᱛᱮ ᱯᱚᱨᱚᱵᱽ ᱠᱚ ᱦᱩᱭᱩᱜ ᱜᱮᱭᱟ ᱯᱚᱨᱚᱵᱽ ᱯᱟᱛᱟ ᱠᱚ ᱾ ᱢᱟᱱᱮ ᱥᱩᱨ ᱥᱩᱯᱩᱨ ᱫᱚ ᱵᱟᱝ ᱦᱩᱭᱩᱜ ᱨᱮᱦᱚᱸ ᱱᱟᱥᱮᱱᱟᱜ ᱥᱟᱺᱜᱤᱧ ᱧᱚᱜ ᱦᱩᱭᱩᱜᱼᱟ ᱯᱚᱨᱚᱵᱽ ᱫᱚ ᱟᱨᱠᱤ ᱾
ᱦᱮᱸ ᱾ ᱟᱨ ᱥᱮᱫ ᱫᱚ ᱵᱟᱝ ᱦᱩᱭᱩᱜᱼᱟ ᱚᱱᱟ ᱯᱟᱛᱟ ᱠᱚᱫᱚ ᱩᱱ ᱡᱚᱠᱷᱚᱱ ᱫᱚ ᱾
ᱚ ᱦᱮᱸ ᱾ ᱩᱱ ᱥᱚᱢᱚᱭ ᱫᱚ ᱯᱟᱛᱟ ᱠᱚ ᱦᱩᱭᱩᱜ ᱜᱤᱭᱟ ᱥᱮ ᱵᱟᱝ ᱾
ᱯᱟᱛᱟ ᱦᱩᱭᱩᱜ ᱜᱮᱭᱟ ᱾ ᱟᱯᱮ ᱥᱮᱫ ᱦᱩᱭᱩᱜ ᱜᱮᱭᱟ ᱾
ᱟᱞᱮ ᱥᱮᱫ ᱦᱚᱸ ᱮᱢᱱᱤ ᱫᱤᱱ ᱠᱚᱨᱮ ᱦᱚᱸ ᱦᱩᱭ ᱢᱟ ᱦᱩᱭ ᱵᱟᱲᱟᱜ ᱜᱮᱭᱟ᱾ ᱟᱨ ᱱᱮᱛᱟᱨ ᱦᱚᱸ ᱱᱚᱜᱚᱭ ᱱᱚ ᱦᱩᱭᱩᱜ ᱜᱮᱭᱟ ᱯᱟᱛᱟ ᱾ ᱱᱚᱜ ᱱᱤᱭᱟᱹ ᱥᱚᱢᱚᱥᱠᱷᱟ ᱫᱚ ᱟᱫᱚ ᱵᱟᱝ ᱦᱩᱭᱩᱜᱼᱟ ᱾ ᱦᱮᱸ ᱟᱹᱰᱤ ᱫᱤᱱ ᱠᱷᱚᱱᱟᱜ ᱜᱮ ᱦᱟᱱᱮ ᱾ ᱟᱨᱟᱢᱵᱷᱚ ᱠᱟᱱᱟ ᱦᱩᱭ ᱵᱟᱲᱟᱜ ᱠᱟᱱ ᱜᱮᱭᱟ ᱱᱚᱰᱮ ᱦᱟᱸᱰᱮ ᱜᱚᱴᱟᱮ ᱾ ᱥᱩᱨ ᱥᱩᱯᱩᱨ ᱠᱚᱨᱮ ᱾ ᱛᱟᱦᱚᱞᱮ ᱦᱩᱞ ᱢᱟᱦᱟ ᱠᱚᱫᱚ ᱢᱟᱱᱟᱣ ᱜᱮᱭᱟ ᱯᱮᱥᱮ ᱵᱟᱝ ᱟᱯᱮ ᱫᱚ ᱾
ᱟᱞᱮ ᱥᱮᱫ ᱢᱟᱱᱟᱣ ᱜᱮᱭᱟᱞᱮ ᱾ ᱦᱩᱭᱩᱜ ᱜᱮᱭᱟ ᱾
ᱛᱤᱱᱟᱜ ᱜᱟᱱᱜᱮ ᱾ ᱟᱞᱮ ᱱᱚᱛᱮ ᱦᱚᱸ ᱞᱟᱦᱟᱛᱮᱢᱟ ᱢᱤᱫᱵᱟᱨ ᱥᱮᱨᱢᱟ ᱫᱤᱥᱟᱹᱱ ᱾ ᱢᱟᱱᱮ ᱫᱚᱢᱮ ᱦᱚᱲ ᱢᱟᱱᱮ ᱡᱟᱸᱠ ᱡᱚᱢᱚᱠ ᱢᱮ ᱦᱩᱭᱩᱜ ᱛᱟᱦᱮᱸᱜ ᱱᱮᱛᱟᱨ ᱢᱟ ᱚᱱᱠᱟ ᱞᱮᱠᱟ ᱠᱚ ᱠᱩᱰᱩ ᱾ ᱨᱯᱚᱜ ᱠᱟᱱᱟ ᱵᱚᱭᱦᱟ ᱚᱲᱟᱜ ᱠᱟᱱᱟ ᱾
ᱦᱮᱸ ᱾ ᱱᱚᱰᱮ ᱦᱚᱸ ᱦᱩᱭᱩᱜ ᱜᱮᱭᱟ ᱟᱫᱚ ᱩᱱᱟᱹᱜ ᱡᱟᱠ ᱡᱚᱢ ᱫᱚ ᱵᱟᱝ ᱮᱴᱟᱣ ᱦᱚᱸ ᱦᱩᱭᱩᱜ ᱜᱮᱭᱟ ᱾
ᱚᱻ ᱟᱫᱚ ᱮᱢᱱᱤ ᱾ ᱱᱟᱥᱮ ᱫᱷᱟᱨᱟ ᱜᱮᱯᱮ ᱢᱟᱱᱟᱣᱟ ᱥᱮ ᱢᱟᱨᱟᱝ ᱧᱚᱜ ᱠᱟᱛᱮ ᱯᱮ ᱢᱟᱱᱟᱣ ᱜᱮᱭᱟ ᱦᱩᱞ ᱢᱟᱦᱟ ᱫᱚ ᱾
ᱩᱱᱟᱹᱜ ᱢᱟᱨᱟᱝ ᱫᱚ ᱵᱟᱝ ᱠᱟᱹᱴᱤᱡ ᱢᱟᱪᱷᱟ ᱾
ᱚᱸᱻ ᱾ ᱚ ᱾ ᱟᱨ ᱤᱥᱠᱩᱞ ᱠᱚᱞᱮᱡ ᱟᱯᱮ ᱚᱱᱛᱮ ᱫᱚ ᱤᱥᱠᱩᱞ ᱠᱚᱞᱮᱡᱽ ᱨᱮ ᱢᱟᱱᱟ ᱜᱮᱭᱟ ᱠᱚ ᱥᱮ ᱵᱟᱝ ᱛᱟᱦᱚᱞᱮ ᱾
ᱦᱮᱸ ᱦᱩᱭᱩᱜ ᱜᱮᱭᱟ ᱥᱤᱥᱠᱩᱞ ᱠᱚᱞᱮᱡᱽ ᱨᱮ ᱥᱟᱱᱛᱟᱲᱤ ᱢᱤᱰᱤᱭᱟᱢ ᱫᱚ ᱦᱩᱭᱩᱜᱼᱟ ᱾ ᱤᱥᱠᱩᱞ ᱨᱮᱫᱚ ᱟᱨ ᱠᱚᱞᱮᱡᱽ ᱨᱮᱦᱚᱸ ᱦᱩᱭᱩᱜ ᱜᱮᱭᱟ ᱾
ᱚᱸᱻ ᱾
ᱟᱞᱮ ᱦᱚᱸ ᱢᱟᱱᱟᱣ ᱜᱮᱭᱟᱞᱮ ᱱᱚᱰᱮ ᱠᱚᱞᱮᱡᱽ ᱨᱮ ᱾
ᱚ ᱦᱮᱸ ᱾ ᱛᱟᱦᱞᱮ ᱥᱟᱹ ᱤᱭᱟᱹ ᱚᱞᱪᱤᱠᱤ ᱤᱥᱠᱩᱞ ᱠᱚ ᱟᱯᱮ ᱥᱮᱫ ᱫᱚ ᱢᱮᱱᱟᱜ ᱜᱮᱭᱟ ᱯᱟᱞᱮ?
ᱦᱮᱸ ᱢᱮᱱᱟᱜ ᱜᱮᱭᱟ ᱥᱮᱫ ᱫᱚ᱾ ᱟᱯᱮ ᱥᱤᱱ
ᱚ ᱮᱢᱱᱤ ᱦᱩᱰᱤᱧ ᱤᱥᱠᱩᱞ ᱠᱚᱨᱮ ᱦᱚᱸ ᱢᱮᱱᱟᱜᱼᱟ, ᱥᱮ ᱥᱩᱫᱩ ᱢᱟᱲᱟᱝ ᱠᱩᱞ ᱠᱚᱨᱮ ᱜᱮ?
ᱦᱩᱰᱤᱧ ᱤᱥᱠᱩᱞ ᱨᱮᱫᱚ ᱵᱟᱹᱱᱩᱜᱼᱟ ᱢᱟᱨᱟᱝ ᱨᱮ᱾ ᱟᱯᱮ ᱥᱮᱫ ᱢᱮᱱᱟᱜᱼᱟ ᱥᱮ ᱵᱟᱝ?
ᱵᱟᱝ ᱟᱞᱮᱥᱮᱫ ᱢᱟ ᱦᱩᱰᱤ ᱤᱥᱠᱩᱞ ᱠᱚᱨᱮ ᱦᱚᱸᱚᱸ ᱵᱟᱹᱱᱩᱜᱼᱟ ᱢᱟᱨᱮ ᱥᱠᱩᱞ ᱠᱩᱨᱮ ᱠᱚᱨᱮ ᱦᱚᱸᱚᱸ ᱵᱟᱹᱱᱩᱜ ᱜᱮᱭᱟ᱾ ᱟᱞᱮ ᱜᱮ ᱠᱚᱞᱮᱡᱽ ᱞᱮ ᱧᱟᱢ ᱠᱟᱫᱟ᱾
ᱚᱸᱻ᱾
ᱚᱱᱟᱜᱮ ᱟᱫᱚ ᱱᱤᱡᱮᱨᱟᱜ ᱤᱪᱷᱟᱹ ᱦᱚᱸ ᱛᱟᱦᱮᱸ ᱠᱟᱱ ᱜᱮᱭᱟ ᱪᱤᱠᱤ ᱛᱮ ᱪᱤᱠᱤ ᱥᱮᱬᱟ ᱨᱮᱱᱟᱜ ᱚᱱᱟ ᱠᱷᱟ ᱛᱤ ᱥᱮᱬᱟ ᱦᱩᱭᱮᱱ ᱜᱮ ᱵᱟᱝᱠᱷᱟᱱ ᱵᱟᱹᱱᱩᱜ ᱜᱮᱭᱟᱮ ᱟᱞᱮ ᱱᱚᱱ ᱛᱮ ᱫᱚ᱾
ᱟᱞᱮ ᱥᱮᱫ ᱫᱚ ᱢᱮᱱᱟᱜ ᱜᱮᱭᱟ᱾
ᱩᱸᱻ᱾ ᱛᱟᱦᱮᱸ ᱞᱮᱱᱠᱷᱟᱱ ᱢᱟ ᱵᱷᱟᱜᱤ ᱜᱮ ᱾
ᱦᱮᱸ ᱤᱱᱟᱹ ᱛᱮᱜᱤ ᱯᱟᱲᱦᱟᱜ ᱟᱠᱚ᱾ ᱵᱚᱞᱮ ᱠᱟᱹᱴᱤᱡ ᱠᱷᱚᱱ ᱵᱚᱱ ᱯᱟᱲᱦᱟᱣ ᱫᱟᱲᱮᱭᱟᱜᱼᱟ ᱚᱱᱟ ᱫᱚ᱾
ᱦᱩᱸ᱾ ᱟᱫᱚ ᱠᱚᱞᱮᱡᱽ ᱨᱮ ᱨᱟᱠᱟᱵ ᱠᱟᱛᱮᱜ ᱯᱟᱲᱦᱟᱣ ᱫᱚ, ᱟᱫᱚ ᱠᱚᱞᱮᱡᱽ ᱨᱮ ᱨᱟᱠᱟᱵ ᱠᱟᱛᱮ ᱥᱮᱬᱲᱟ ᱫᱚ ᱱᱟᱥᱮᱱᱟᱜ ᱦᱟᱨᱠᱮᱛ ᱜᱮ ᱵᱩᱡᱷᱟᱹᱜᱼᱟ᱾ ᱡᱮ ᱩᱹᱱᱟᱜ ᱫᱤᱱ ᱵᱟᱹᱧ ᱥᱮᱬᱟ ᱟᱠᱟᱫᱟ, ᱱᱤᱛᱚᱜ ᱟᱨᱦᱚᱸ ᱢᱟᱱᱮ ᱚᱛ ᱥᱮᱬᱟ ᱞᱟᱜᱟᱣ ᱟᱹᱧᱟᱹ ᱟᱨᱦᱚᱸ ᱮᱴᱟᱜ ᱥᱟᱵᱡᱮᱠᱴ ᱯᱟᱲᱦᱟᱣ ᱞᱟᱜᱟᱣᱟ. ᱧᱟ. ᱤᱧᱟᱜ ᱚᱱᱟ ᱠᱟᱹᱴᱤᱡ ᱱᱟᱥᱮᱱᱟᱜ ᱦᱟᱨᱠᱮᱛ ᱵᱩᱡᱷᱟᱹᱜᱼᱟ᱾
ᱦᱮᱸ ᱦᱮᱸ ᱾ ᱚᱱᱟ ᱠᱟᱱ ᱜᱮ, ᱟᱫᱚ ᱟᱹᱰᱤ ᱫᱤᱱ ᱫᱚ ᱵᱟᱝ ᱞᱟᱜᱟᱜᱼᱟ᱾ ᱪᱮᱱᱟ ᱞᱮᱠᱷᱟᱱ ᱫᱚ, ᱜᱟᱹᱲᱤᱡ ᱛᱮᱜᱮ ᱪᱮᱫᱚᱜᱼᱟ᱾
ᱦᱮᱸ ᱟᱫᱚ ᱱᱤᱡᱮᱨᱟᱜ ᱠᱩᱨᱩᱢᱩᱴᱩ ᱡᱩᱫᱤ ᱪᱷᱩᱴᱟᱹᱣ ᱛᱟᱦᱮᱱᱟᱢ ᱡᱟᱦᱟᱱ ᱡᱤᱱᱤᱥ ᱨᱮᱜᱮ ᱦᱳᱭᱢᱟ ᱞᱚᱜᱚᱱ ᱜᱮ ᱦᱳᱭᱳᱜᱼᱟ᱾
ᱦᱩᱸ ᱦᱩᱭ ᱜᱚᱫᱚᱜ ᱜᱮᱭᱟ, ᱪᱮᱥᱴᱟ ᱛᱟᱦᱮᱱ ᱠᱷ ᱠᱩᱨᱩᱢᱩᱴᱩ ᱛᱟᱦᱮᱱ ᱠᱷᱱ ᱦᱩᱭᱩᱜᱼᱟ᱾
ᱱᱤᱡᱮᱨᱟᱜ ᱠᱩᱨᱩᱢᱩᱴᱩ ᱛᱟᱦᱮᱱ ᱠᱷᱟᱱ ᱞᱚᱜᱚᱱ ᱜᱮ ᱦᱩᱭᱩᱜᱼᱟ᱾
ᱦᱮᱸ ᱾ ᱛᱟᱦᱚᱞᱮ ᱟᱯᱮ ᱫᱚ ᱠᱚᱞᱡᱽ ᱨᱮᱜᱮ ᱯᱮ ᱧᱟᱢ ᱠᱟᱫᱟ?
ᱦᱮᱸ ᱟᱞᱮ ᱱᱚᱸᱰᱮ ᱫᱚ ᱥᱩᱨ ᱥᱩᱯᱩᱨ ᱨᱮ ᱫᱚ ᱵᱟᱹᱱᱩᱜ ᱜᱮᱭᱟ, ᱱᱮᱛᱟᱨ ᱥᱩᱨ ᱠᱷᱚᱱᱤᱧ ᱟᱸᱡᱚᱢ ᱠᱮᱫᱟ ᱤᱭᱩᱱᱤᱵᱷᱟᱨᱥᱤᱴᱤ ᱨᱮᱦᱚᱸ ᱠᱚ ᱫᱚᱦᱚ ᱟᱠᱟᱫᱟ, ᱵᱟᱝᱠᱷᱟᱱ ᱤᱧᱦᱚᱸ ᱡᱟᱦᱟᱸ ᱠᱚᱞᱮᱮᱡ ᱨᱤᱧ ᱯᱟᱲᱦᱟᱣ ᱟᱠᱟᱱᱟ ᱚᱱᱟ ᱠᱚᱞᱮᱡᱽ ᱨᱮ ᱵᱟᱝ ᱵᱟᱹᱱᱩᱜ ᱜᱮᱭᱟ ᱮᱠᱷᱚᱱ ᱦᱚᱸ ᱵᱟᱹᱱᱩᱜ ᱜᱮᱭᱟ, ᱤᱧᱢᱟ ᱵᱟᱹᱧ ᱵᱟᱲᱟᱭ ᱛᱟᱦᱮᱱᱟ ᱯᱨᱚᱛᱷᱚᱢ ᱠᱚᱞᱮᱡᱽ ᱨᱮᱧ ᱵᱷᱚᱨᱛᱤᱭᱮᱱᱟ ᱵᱟᱹᱧ ᱵᱟᱲᱟᱭ ᱛᱟᱦᱮᱸᱱ ᱜᱮᱭᱟ ᱯᱚᱨᱮᱧ ᱵᱩᱡ ᱠᱮᱫᱟ ᱡᱮ ᱱᱚᱣᱟ ᱨᱮᱢᱟ ᱵᱟᱹᱱᱩᱜ ᱜᱮᱭᱟ᱾ ᱤᱧᱟᱹᱜ ᱫᱚ ᱤᱧᱟᱹᱜ ᱱᱤᱡᱮᱨ ᱠᱩᱨᱩᱢᱩᱴᱩ ᱛᱮᱜᱤᱧ ᱥᱮᱬᱟ ᱟᱠᱟᱫᱟ, ᱤᱧ ᱫᱚ ᱵᱟᱹᱧ ᱯᱟᱲᱦᱟᱣ ᱟᱠᱟᱱᱟ ᱪᱤᱠᱤ ᱛᱮᱫᱚ᱾ ᱡᱷᱚᱛᱚ ᱠᱚᱞᱮᱡᱽ ᱨᱮᱦᱚᱸ ᱱᱤᱛ ᱚᱵᱽᱫᱤ ᱵᱟᱹᱱᱩᱜ ᱜᱮᱭᱟ᱾
ᱦᱮᱸ ᱡᱷᱚᱛᱚ ᱨᱮᱫᱚ ᱡᱷᱚᱛᱚ ᱠᱚᱞᱮᱡᱽ ᱨᱮ ᱵᱟᱹᱱᱩᱜ ᱠᱟᱫᱟ᱾
ᱟᱞᱮ ᱫᱚ ᱠᱟᱹᱴᱤᱡ ᱠᱷᱚᱱᱚᱡ ᱜᱮ ᱥᱮᱬᱟ ᱦᱩᱭ ᱟᱠᱟᱱᱟ ᱛᱚ, ᱟᱫᱚ ᱚᱱᱟᱛᱮ ᱤᱭᱟᱹ ᱵᱟᱹᱱᱩᱜᱼᱟ᱾ ᱚᱱᱟ ᱛᱮᱜᱮ ᱯᱟᱲᱦᱟᱣ ᱦᱩᱭ ᱠᱟᱱᱟ᱾
ᱟᱞᱮ ᱚᱛᱮ ᱠᱚᱢᱟ ᱡᱩᱫᱤ ᱪᱤᱠᱤ ᱛᱮ ᱡᱟᱸᱦᱱᱟᱜ ᱚᱞ ᱛᱟᱦᱮᱱᱟ ᱢᱟᱱᱮ ᱚᱠᱚᱭ ᱱᱤᱝᱠᱟᱹᱱ ᱦᱚᱲ ᱥᱮᱬᱟ ᱦᱩᱭ ᱠᱟᱱ ᱛᱮ ᱢᱟᱱᱮ ᱚᱱᱟ ᱥᱟ ᱯᱟᱲᱦᱟᱣ ᱜᱟᱱᱚᱜ ᱠᱟᱱᱟ, ᱵᱟᱝᱠᱷᱟᱱ ᱡᱟᱦᱟᱸᱭ ᱠᱟᱹᱴᱤᱡ ᱜᱤᱫᱽᱨᱟᱹ ᱥᱮ ᱱᱤᱡᱮ ᱠᱚ ᱦᱩᱰᱤᱧ ᱢᱟᱪᱷᱟ ᱡᱟᱦᱟᱸᱭ ᱠᱚ ᱢᱮᱱᱟᱜ ᱠᱚᱣᱟ ᱵᱚᱭᱦᱟ ᱠᱚ ᱥᱮ ᱱᱤᱡᱮ ᱠᱷᱚᱱ ᱞᱟᱹᱴᱩ ᱠᱚᱦᱚᱸ ᱡᱟᱦᱟᱸᱭ ᱵᱟᱠᱚ ᱧᱮᱞ ᱠᱟᱛᱮ ᱢᱟᱱᱮ ᱢᱤᱫ ᱫᱷᱟᱣ ᱦᱚᱸ ᱵᱟᱠᱚ ᱧᱮᱞ ᱵᱟᱲᱟ ᱠᱟᱫᱟ ᱪᱤᱠᱤ ᱛᱮ ᱚᱞ ᱜᱮ ᱵᱟᱠᱚ ᱠᱩᱥᱤᱭᱟᱜ ᱠᱟᱱ ᱛᱟᱦᱮ ᱩᱱ ᱫᱚᱠᱚ ᱜᱮᱭᱟ᱾
ᱟᱫᱚ ᱵᱟᱠᱚ ᱯᱟᱲᱟᱣ ᱞᱮᱱ ᱠᱷᱟᱱᱡ ᱫᱚ ᱵᱟᱠᱚ ᱧᱮᱞ ᱴᱷᱤᱠ ᱫᱟᱲᱮᱭᱟᱜᱼᱟ᱾
ᱦᱮᱸ ᱟᱫᱚ ᱟᱵᱚᱣᱟᱜ ᱡᱟᱱᱟᱢ ᱟᱲᱟᱝ ᱠᱟᱱᱟ ᱱᱚᱣᱟ ᱛᱟᱯ ᱨᱮ ᱚᱱᱮ ᱪᱤᱠᱤ ᱚᱞ ᱢᱟ ᱪᱮᱫ ᱫᱚ ᱞᱟᱹᱠᱛᱤ ᱠᱟᱱ ᱜᱮᱭᱟ ᱥᱮ?
ᱦᱮᱸ ᱞᱟᱹᱠᱛᱤ ᱠᱟᱱ ᱛᱟᱵᱚᱱᱟ ᱚᱱᱟ ᱫᱚ ᱟᱵᱚᱣᱟᱜ ᱠᱟᱱᱟ᱾ ᱡᱟᱦᱟᱸ ᱛᱤᱱᱟᱹᱜ ᱮᱴᱟᱜ ᱛᱮᱵᱚᱱ ᱯᱟᱲᱦᱟᱣ ᱟᱠᱟᱱ ᱨᱮᱦᱚᱸ ᱱᱚᱣᱟ ᱫᱚ ᱫᱚ ᱵᱟᱲᱟᱭ ᱞᱟᱹᱠᱛᱤ ᱢᱮᱱᱟᱜ ᱛᱟᱵᱚᱱᱟ ᱾
ᱡᱟᱱᱟᱢ ᱟᱲᱟᱝ ᱠᱟᱱ ᱛᱟᱵᱚᱱᱟ ᱥᱮ ᱱᱚᱣᱟ ᱢᱟ ᱥᱮᱬᱟ ᱞᱟᱹᱠᱛᱤ ᱠᱟᱱ ᱜᱮᱭᱟ ᱾
ᱦᱮᱸ ᱟᱨ ᱱᱚᱣᱟ ᱥᱟᱶ ᱥᱟᱶᱛᱮ ᱟᱨᱦᱚᱸ ᱪᱮᱫ ᱦᱳᱭᱩᱜ ᱛᱟᱵᱚᱱᱟ ᱥᱟᱱᱟᱢᱟᱜ ᱜᱮ? ᱥᱟᱱᱟᱢ ᱯᱟᱨᱥᱤ
ᱟᱨ ᱱᱮᱛᱟᱨ ᱫᱚ ᱪᱮᱛᱟᱱ ᱥᱮᱫ ᱞᱟᱯᱷᱟᱝ ᱥᱮᱫ ᱯᱟᱲᱦᱟᱣ ᱨᱮᱱᱟᱜ ᱦᱚᱸ ᱢᱤᱫᱴᱮᱱ ᱥᱟᱱᱛᱟᱞᱤ ᱢᱤᱰᱤᱭᱟᱢ ᱛᱮ ᱵᱷᱟᱜᱤ ᱜᱮ ᱥᱩᱵᱤᱫᱟ ᱠᱚ ᱦᱩᱭ ᱟᱠ ᱜᱮᱭᱟ, ᱯᱟᱲᱦᱟᱣ ᱞᱮᱱ ᱠᱷᱟᱱ ᱢᱟ ᱵᱷᱟᱜᱤ ᱜᱮ ᱦᱩᱭᱩᱜᱼᱟ ᱪᱮᱛᱟᱱ ᱥᱮᱫ ᱦᱚᱸ ᱢᱟᱱᱮ ᱜᱚᱴᱟ ᱜᱮ ᱵᱤ ᱮᱰ ᱠᱚᱞᱮᱡᱽ ᱠᱚ ᱦᱚᱸ ᱠᱚᱨᱮᱫ ᱠᱚ ᱫᱚᱦᱚ ᱵᱟᱲᱟᱭᱮᱫ ᱜᱮᱭᱟ ᱾
ᱟᱯᱮᱥᱮᱫ ᱵᱤᱮᱰ ᱠᱚᱞᱮᱡᱽ ᱢᱮᱱᱟᱜ ᱟᱠᱟᱫᱟ ᱱᱚᱣᱟ ᱥᱟᱱᱛᱟᱞᱤ?
ᱵᱟᱹᱱᱩᱜ ᱜᱮᱭᱟ ᱠᱤᱱᱛᱩ ᱮᱴᱟᱜ ᱠᱚᱥᱤᱧ ᱟᱸᱡᱚᱢ ᱟᱠᱟᱫᱟ ᱡᱮ ᱫᱚᱦᱚ ᱟᱠᱟᱫᱟ ᱠᱚ ᱟᱞᱮ ᱥᱩᱨ ᱥᱩᱯᱩᱨ ᱨᱮᱫᱚ ᱵᱟᱹᱱᱩᱜᱼᱟ ᱾
ᱟᱞᱮ ᱥᱩᱨ ᱥᱩᱯᱩᱨ ᱨᱮᱦᱚᱸ ᱵᱟᱹᱱᱩᱜ ᱟᱠᱟᱫᱟ ᱾
ᱚ ᱟᱨ ᱫᱚᱦᱚ ᱞᱮᱠᱷᱟᱱ ᱠᱚᱢᱟ ᱟᱵᱚᱣᱟᱜ ᱥᱩᱵᱤᱫᱟ ᱜᱮ ᱦᱩᱭ ᱠᱚᱜᱼᱟ ᱥᱟᱱᱟᱢ ᱦᱚᱲᱟᱜ ᱟᱞᱮ ᱱᱚᱛᱮ ᱡᱮᱢᱚᱱ ᱢᱟᱱᱮ ᱦᱩᱰᱤᱧ ᱤᱥᱠᱩᱞ ᱠᱚᱨᱮ ᱦᱚᱸ ᱡᱩᱫᱤ ᱠᱚ ᱫᱚᱦᱚ ᱠᱮᱭᱟ ᱟᱹᱰᱤ ᱜᱮ ᱵᱮᱥ ᱠᱚᱜᱼᱟ ᱦᱩᱰᱤᱧ ᱜᱤᱫᱽᱨᱟᱹ ᱠᱚᱠᱚ ᱥᱮᱬᱟ ᱠᱮᱭᱟ, ᱪᱮᱫ ᱠᱮᱭᱟ ᱠᱚ᱾
ᱦᱮᱸ
ᱟᱫᱚ ᱦᱟᱨᱟ ᱠᱟᱛᱮᱜ ᱫᱚᱠᱚ ᱢᱮᱱᱟ ᱡᱮ ᱠᱟᱹᱴᱤᱡ ᱠᱷᱚᱱᱟᱜ ᱦᱩᱰᱤᱧ ᱠᱷᱚᱱᱟᱜ ᱵᱟᱹᱧ ᱪᱮᱫ ᱞᱮᱠᱟᱫᱟ ᱱᱤᱛᱚᱜ ᱥᱮ ᱤᱧᱟᱹᱜ ᱟᱨᱦᱚᱸ ᱮᱴᱟᱜ ᱯᱩᱛᱷᱤ ᱠᱩᱧ ᱯᱟᱲᱦᱟᱣᱟ ᱟᱫᱚ ᱩᱱᱠᱩ ᱱᱟᱥᱮᱱᱟᱜ ᱦᱟᱨᱠᱮᱛ ᱠᱚ ᱵᱩᱡᱷᱟᱹᱣᱟ᱾
ᱛᱟᱦᱮᱸ ᱞᱮᱱᱠᱷᱟ ᱜᱮ ᱵᱷᱟᱜᱤ᱾
ᱦᱮᱸ ᱛᱟᱦᱮᱸ ᱞᱮᱱᱠᱷᱟᱱ ᱟᱨ ᱛᱟᱦᱮᱸ ᱠᱟᱛᱮ ᱦᱚᱸ ᱟᱫᱚ ᱱᱤᱛᱟᱜ ᱫᱚ ᱱᱟᱥᱮᱱᱟᱜ ᱜᱟᱨᱡᱮᱱ ᱠᱚ ᱦᱟᱨᱠᱮᱛ ᱛᱮᱠᱚ ᱵᱩᱡᱟ ᱡᱮ ᱤᱧ ᱵᱟᱹᱧ ᱵᱟᱲᱟᱭᱟ ᱜᱤᱫᱽᱨᱟᱹ ᱪᱤᱠᱟᱹᱛᱮ ᱪᱮᱫ ᱟᱹᱭᱟᱹᱧ ᱱᱚᱣᱟ ᱚᱞ ᱫᱚ᱾ ᱚᱱᱟ ᱫᱚ ᱥᱮᱫᱟᱭ ᱠᱷᱚᱱ ᱤᱫᱤ ᱞᱮᱱᱠᱷᱟᱱ ᱟᱫᱚ ᱮᱛᱚᱦᱚᱵ ᱢᱟᱲᱟᱝ ᱫᱚ ᱱᱟᱥᱮᱱᱟᱜ ᱚᱱᱟ
ᱟᱫᱚ ᱛᱟᱨ ᱨᱮᱦᱚᱸ ᱪᱮᱫ ᱩᱪᱚ ᱠᱚ ᱦᱩᱭᱩᱜᱼᱟ, ᱵᱟᱵᱚᱱ ᱪᱮᱫ ᱜᱚᱜᱚ ᱵᱟᱵᱟ ᱵᱟᱠᱚ ᱪᱮᱫ ᱠᱟᱜ ᱠᱷᱟᱡ ᱨᱮᱦᱚᱸ ᱾ ᱤᱥᱠᱩᱞ ᱨᱮ᱾
ᱦᱮᱸ ᱛᱚ ᱪᱮᱫ ᱢᱟ ᱞᱟᱹᱠᱛᱤ ᱜᱮ ᱥᱤᱥᱠᱩᱞ ᱨᱮ ᱛᱟᱦᱮᱱ ᱠᱷᱟᱱ ᱢᱟ ᱪᱮᱫ ᱦᱩᱭᱩᱜ ᱜᱮᱭᱟ ᱥᱮ ᱛᱚᱠᱷᱚᱱ ᱢᱟ ᱠᱚᱱᱳ ᱨᱟᱥ ᱛᱟ ᱮᱴᱟᱜ ᱨᱟᱥᱛᱟ ᱩᱯᱟᱹᱭ ᱵᱟᱝ ᱛᱟᱦᱮᱱ ᱛᱟᱵᱚᱱᱟ ᱠᱤᱱᱛᱩ ᱤᱥᱠᱩᱞ ᱠᱚᱨᱮᱜ ᱦᱚᱸ ᱥᱮ ᱟᱫᱚ ᱟᱭᱩ ᱵᱟᱵᱟ ᱦᱚᱸ ᱩᱱᱟᱹᱜ ᱵᱟ ᱠᱩ ᱜᱟᱹᱪᱷᱩᱜ ᱟᱹᱰᱤ ᱤᱥᱠᱩᱞ ᱠᱚᱨᱮ ᱵᱟᱹᱱᱩᱜᱼᱟ
ᱦᱮᱸ
ᱦᱚᱸ ᱟᱞᱮ ᱡᱮᱢᱚᱱ ᱜᱟᱛᱮ ᱢᱤᱞᱮ ᱠᱚ ᱡᱚᱴᱟᱣ ᱠᱚ ᱟᱞᱮᱭᱟᱜ ᱠᱩᱨᱩᱢᱩᱴᱩ ᱛᱮᱜᱮᱞᱮ ᱪᱮᱫ ᱠᱟᱫᱟ ᱟᱞᱮ ᱞᱟᱹᱠᱛᱤ ᱠᱟᱱ ᱜᱮᱭᱟ ᱟᱵᱚᱣᱟᱜ ᱡᱟᱱᱟᱢ ᱟᱲᱟᱝ ᱠᱟᱱᱟ ᱱᱚᱣᱟ ᱫᱚᱵᱚᱱ ᱥᱮᱬᱟ ᱫᱚ ᱡᱚᱨᱩᱨ ᱞᱟᱹᱠᱛᱤ ᱠᱟᱱ ᱜᱮᱭᱟ ᱥᱮ ᱚᱱᱟ ᱠᱷᱟᱹᱛᱤᱨ ᱛᱮᱞᱮ ᱪᱮᱫ ᱠᱟᱫᱟ ᱵᱟᱝᱠᱷᱟᱱ ᱟᱞᱮ ᱦᱚᱸ ᱠᱚᱞᱮᱡᱽ ᱠᱚᱨᱮᱜ ᱢᱟ ᱵᱟᱞᱮ ᱧᱟᱢ ᱠᱟᱫᱟ
ᱱᱤᱡᱮ ᱤᱭᱟᱹ ᱠᱩᱨᱩᱢᱩᱴᱩ ᱛᱟᱦᱮᱸᱱ ᱠᱷᱟᱱ ᱫᱚ ᱪᱮᱫᱚᱜ ᱜᱮᱭᱟ ᱾ ᱠᱩᱨᱩᱢᱩᱴᱩ ᱞᱮᱠᱷᱟᱱ
ᱢᱤᱫᱴᱮᱱ ᱠᱟᱹᱢᱤᱨᱮ ᱯᱩᱨᱟᱹ ᱠᱩᱱᱴᱩᱢ ᱪᱷᱩᱴᱟᱹ ᱟᱥᱮ ᱚᱱᱟᱢᱟ ᱪᱮᱫᱚᱜ ᱜᱮᱭᱟ
ᱚᱱᱟ ᱤᱭᱟᱹ ᱛᱮᱜᱮ ᱪᱮᱫ ᱦᱩᱭᱩᱜᱼᱟ
ᱟᱹᱰᱤᱜᱟᱱ ᱚᱠᱛᱚ ᱦᱚᱸ ᱵᱤᱞᱚᱢ ᱱᱟ ᱯᱚᱨᱮ ᱞᱟᱝ ᱨᱚᱯᱚᱲᱟ ᱛᱚᱵᱮ ᱟᱨᱦᱚᱸ
ᱦᱮᱸ
ᱴᱷᱤᱠ ᱜᱮᱭᱟ